ᱦᱮᱸ ᱡᱚᱦᱟᱨ ᱜᱮ, ᱡᱚᱦᱟᱨ ᱜᱮ ᱫᱟᱹᱭ ᱟᱸᱡᱚᱢᱮᱫ ᱟᱵᱤᱱ ᱟᱹᱞᱤᱧᱟᱜ ᱨᱚᱲ?
ᱦᱳᱭ ᱟᱸᱡᱚᱢ ᱜᱮ ᱵᱮᱥᱛᱮ ᱟᱸᱡᱚᱢᱚᱜ ᱠᱟᱱᱟ,
ᱦᱮᱸ ᱟᱞᱮ ᱦᱚᱸ ᱵᱮᱥ ᱜᱮᱞᱤᱧ ᱟᱸᱡᱚᱢᱮᱜᱼᱟ, ᱟᱫᱚ ᱟᱹᱞᱤᱧᱟᱜ ᱵᱟᱭᱨᱮ ᱨᱮᱱᱟᱜ ᱟᱣᱟᱡᱽ ᱵᱤᱱ ᱟᱸᱡᱚᱢ ᱮᱫᱟ ᱠᱤ ᱡᱟᱦᱟᱱᱟᱜ?
ᱵᱟᱝ ᱟ ᱵᱟᱝ ᱟᱸᱡᱚᱢᱚᱜ ᱠᱟᱱᱟ ᱪᱮᱫ ᱦᱚᱸ ᱠᱤᱞᱤᱭᱟᱨ ᱜᱮᱭᱟ,
ᱟᱪᱪᱷᱟ ᱴᱷᱤᱠ ᱟᱪᱷᱮ ᱟᱹᱰᱤ ᱟᱹᱰᱤ ᱥᱟᱨᱦᱟᱣ, ᱩᱸ ᱪᱮᱫ ᱵᱤᱱ ᱪᱮᱠᱟ ᱪᱮᱫ ᱵᱮᱱ ᱪᱤᱠᱟᱹ ᱵᱟᱲᱟ ᱠᱮᱫᱫᱟ ᱥᱮᱛᱟᱜ ᱠᱷᱚᱱ ᱛᱮᱦᱮᱧ ᱫᱚ?
ᱪᱮᱫ ᱦᱚᱸ ᱵᱟᱝ ᱜᱮ ᱱᱚᱜᱼᱚᱭ ᱵᱮᱨᱮᱫ ᱵᱟᱲᱟ ᱠᱟᱛᱮᱫ ᱫᱟᱹᱛᱟᱹᱱ ᱯᱷᱟᱨᱠᱟ ᱵᱟᱲᱟ ᱠᱟᱛᱮᱫ ᱛᱩᱯᱩ ᱵᱟᱲᱟ ᱦᱩᱭᱱᱟ, ᱟᱨ ᱛᱩᱯᱩ ᱵᱟᱲᱟ ᱦᱩᱭ ᱠᱟᱛᱮᱫ ᱪᱚᱸᱫᱟ ᱵᱟᱲᱟ ᱠᱚᱜᱮ ᱦᱩᱭᱱᱟ᱾ ᱟᱨ ᱪᱚᱸᱫᱟ ᱵᱟᱲᱟ ᱠᱚ ᱦᱩᱭ ᱠᱟᱛᱮᱜ ᱱᱟᱦᱟᱜ ᱠᱷᱟᱹᱞᱤ ᱦᱟᱞᱠᱟ ᱜᱮ ᱱᱟᱥᱛᱟ ᱠᱚᱵᱚᱱ ᱡᱚᱢ ᱠᱟᱫᱟ, ᱛᱟ ᱟᱨ ᱱᱤᱛᱚᱜ ᱫᱚ ᱪᱮᱫ ᱦᱚᱸ ᱵᱟᱝ ᱯᱷᱳᱱ ᱠᱚᱜᱮ ᱧᱮᱞ ᱵᱟᱲᱟᱭ ᱦᱩᱭᱩᱜ ᱠᱟᱱ ᱛᱟᱦᱮᱱᱟ, ᱟᱨ ᱟᱵᱤᱱ ᱫᱚ?
ᱟᱹᱞᱤᱧ ᱦᱚᱸ ᱥᱮᱛᱟᱜ ᱨᱮ ᱵᱮᱨᱮᱫ ᱠᱟᱛᱮᱫ ᱵᱮᱨᱟᱥ ᱯᱷᱮᱨᱟᱥ ᱠᱚ ᱦᱩᱭᱱᱟ ᱛᱷᱚᱲᱟ ᱜᱟᱱ, ᱤᱭᱟᱹ ᱞᱤᱧ ᱧᱩ ᱠᱮᱜᱼᱟ ᱛᱮᱦᱮᱱ ᱫᱚ, ᱠᱚᱯᱷᱤ ᱯᱟᱣᱰᱟᱨ ᱞᱤᱧ ᱧᱩ ᱠᱮᱜᱼᱟ ᱡᱮ ᱟᱹᱞᱤᱧ ᱢᱚᱴᱟᱜ ᱠᱟᱱᱛᱮ ᱟᱫᱚ ᱞᱤᱧ ᱞᱟᱹᱭ ᱮᱫ ᱟᱠᱚ ᱪᱮᱛᱟ ᱠᱚᱯᱷᱤ ᱯᱟᱣᱰᱟᱨ ᱧᱩ ᱞᱮᱠᱷᱟᱱ ᱠᱚ ᱟᱹᱰ ᱠᱚᱢᱚᱜᱼᱟ ᱟᱫᱚ ᱚᱱᱟ ᱠᱷᱟᱹᱛᱤᱨ ᱠᱚᱯᱷᱤ ᱯᱟᱣᱰᱟᱨ ᱧᱩ ᱠᱟᱛᱮ ᱛᱷᱚᱲᱟ ᱜᱟᱱ ᱜᱮ ᱤᱭᱟᱹ ᱵᱟᱲᱟ ᱠᱮᱫᱟ ᱠᱷᱟᱹᱡᱟᱲᱤ ᱠᱷᱟᱹᱡᱟᱹᱲᱤ ᱠᱚᱞᱤᱧ ᱡᱚᱢ ᱵᱟᱲᱟ ᱠᱮᱫᱟ, ᱵᱟᱠᱷᱟᱡ ᱞᱤᱧ ᱪᱟᱞᱟᱣ ᱞᱮᱱᱟ ᱵᱟᱡᱟᱨ ᱥᱮᱫ ᱵᱟᱡᱟᱨ ᱥᱮᱫ ᱨᱮ, ᱵᱟᱡᱟᱨ ᱥᱮᱫ ᱨᱩᱣᱟᱹᱲ ᱦᱮᱡ ᱠᱟᱛᱮ ᱜᱮᱛᱚ ᱟᱫᱚ ᱱᱚᱜᱼᱚ ᱱᱚᱝᱠ ᱠᱟᱹᱢᱤ ᱠᱚᱞᱤᱧ ᱮᱛᱚᱦᱚᱵ ᱟᱠᱟᱫᱟ, ᱟᱨ ᱱᱚᱛᱮ ᱢᱟ ᱫᱚᱢᱮᱜᱮ ᱫᱚᱢᱮ ᱜᱮ ᱫᱟᱜ ᱮᱜ-ᱟᱭ ᱚᱜ ᱞᱚᱦᱚᱫ ᱞᱚᱦᱚᱫ ᱛᱮ, ᱞᱤᱧ ᱞᱚᱦᱚᱫ ᱞᱚᱦᱚᱫ ᱛᱮᱞᱤᱧ ᱪᱟᱞᱟᱣᱱᱟ, ᱟᱨ ᱞᱚᱦᱚᱫ ᱞᱚᱦᱚᱫ ᱛᱮᱞᱤᱧ ᱨᱩᱣᱟᱹᱲ ᱦᱮᱡᱱᱟ᱾
ᱦᱳᱭ ᱱᱤᱛᱳᱜ ᱢᱟ ᱮᱱᱛᱮᱫ ᱫᱟᱜ ᱫᱤᱱ ᱠᱟᱱ ᱛᱟᱵᱚᱱ ᱜᱮᱭᱟ, ᱟᱨ ᱞᱟᱹᱭ ᱟᱞᱤᱧ ᱡᱮ ᱫᱟᱜ ᱫᱤᱱ ᱠᱟᱱ ᱨᱮᱦᱚᱸ ᱫᱟᱜ ᱮᱫ ᱠᱟᱱᱟᱭ ᱠᱷᱟᱹᱞᱤ ᱦᱚᱲ ᱞᱚᱦᱚᱫᱚᱜ ᱞᱮᱠᱟ᱾ ᱮᱱᱠᱷᱟᱱ ᱱᱟᱦᱟᱜ ᱪᱟᱥᱵᱟᱥ ᱠᱚᱨᱮ ᱢᱟᱜ ᱵᱟᱝ ᱞᱟᱜᱟᱜ ᱠᱟᱱᱟ ᱦᱳᱭ ᱥᱮ᱾
ᱦᱩᱸ ᱟᱫᱚ ᱚᱱᱟᱜᱮ ᱛᱟᱦᱮ ᱢᱚᱱᱮ ᱫᱟᱜ ᱮᱭᱟᱭ ᱡᱮ ᱴᱟᱠᱴᱟᱨ ᱠᱚ ᱠᱷᱮᱛᱨᱮᱢ ᱟᱬᱜᱚᱭᱟ ᱚᱱᱠᱟ ᱦᱚᱸ ᱵᱟᱝ᱾ ᱟᱫᱚ ᱚᱱᱠᱟ ᱫᱟᱜ ᱥᱚᱪᱪᱟ ᱦᱚᱸ ᱵᱟᱹᱱᱩᱜ, ᱦᱩᱸ ᱡᱷᱤᱯᱤᱨ ᱡᱷᱤᱯᱤᱨ ᱮ ᱫᱮᱜ ᱦᱳᱭ ᱜᱮ ᱛᱮᱦᱮᱧ ᱜᱮ ᱢᱩᱪᱟᱹᱫ ᱠᱟᱛᱷᱟ ᱠᱟᱱᱟ ᱫᱟᱜ ᱨᱮᱱᱟᱜ ᱢᱟᱱᱮ ᱵᱚᱱᱫᱚ ᱨᱮᱱᱟᱜ ᱟᱫᱚ ᱛᱤᱱᱟᱹᱜ ᱵᱚᱱᱫᱚᱭ ᱫᱟ ᱥᱮ ᱵᱟᱝ ᱟᱫᱚ ᱵᱷᱟᱜᱤ ᱵᱟᱝ ᱵᱩᱡᱷᱟᱹᱜ ᱠᱟᱱᱟ ᱟᱹᱰᱤ ᱫᱤᱱ ᱠᱷᱚᱱᱟᱜ ᱮ ᱫᱟᱜ ᱠᱮᱫᱮᱜᱟᱭ ᱥᱮ ᱦᱟᱱᱮ ᱛᱤᱜ ᱦᱩᱞ ᱢᱟᱦᱟ ᱠᱷᱚᱱᱟᱜ ᱫᱟᱜ ᱠᱮᱫᱮᱜᱼᱟᱭ᱾
ᱦᱳᱭ ᱦᱩᱞ ᱢᱟᱦᱟ ᱠᱷᱚᱱᱟᱜ ᱮ ᱫᱟᱜ ᱠᱮᱫᱮᱜᱼᱟ ᱟᱨ ᱟᱹᱰᱤ ᱫᱤᱱ ᱢᱟ ᱦᱩᱭ ᱢᱟ ᱦᱩᱭᱮᱱ ᱜᱮᱭᱟ ᱢᱮᱱᱠᱷᱟᱱ ᱦᱟᱸᱜ ᱟᱞᱮ ᱥᱮᱱ ᱫᱚ ᱱᱚᱜᱼᱚᱭ ᱫᱟᱜ ᱫᱚᱭ ᱫᱟᱜ ᱮᱮᱫ ᱠᱟᱱ ᱜᱮᱭᱟ ᱩᱱᱟᱹᱜ ᱫᱤᱱ ᱠᱷᱚᱱ᱾ ᱠᱷᱮᱛ ᱠᱚᱨᱮ ᱫᱚ ᱱᱟᱦᱟᱜ ᱵᱟᱝ ᱞᱟᱜᱟᱜ ᱠᱟᱱᱟ ᱟᱨ ᱱᱚᱜᱼᱚᱭ ᱱᱤᱛᱚᱜ ᱥᱤ ᱵᱟᱛᱟᱨ ᱠᱚᱦᱚᱸ ᱵᱟᱝ ᱦᱩᱭ ᱠᱟᱱᱟ
ᱦᱩᱭ ᱠᱟᱱᱟ ᱦᱮᱸ, ᱟᱨ
ᱟᱫᱚ ᱚᱱᱟ ᱵᱚᱞᱮ ᱰᱷᱮᱨ ᱧᱚᱜ ᱫᱟᱜ-ᱮ ᱡᱟᱲᱤ ᱠᱮᱭᱟ ᱥᱮ ᱮᱱᱠᱷᱟᱱ ᱠᱷᱮᱛ ᱠᱚᱛᱮ ᱵᱚᱱ ᱯᱷᱮᱰ ᱠᱚᱜᱼᱟ ᱟᱫᱚ ᱚᱱᱠᱟ ᱫᱷᱟᱨᱟ ᱦᱚᱸ ᱵᱟᱭ ᱫᱟᱜ ᱮᱜᱼᱟ
ᱦᱮᱸ, ᱟᱞᱮ ᱥᱮᱫ ᱢᱟ ᱛᱚᱞᱟ ᱠᱚᱦᱚᱸ ᱟᱣᱨᱤ ᱦᱟᱨᱟᱜ ᱛᱟᱞᱮᱭᱟ, ᱟᱫᱚ ᱦᱩᱰᱤᱧ ᱜᱮᱛᱟ ᱞᱮᱭᱟ ᱪᱮᱫ ᱫᱚ ᱛᱚᱞᱟ ᱠᱚᱫᱚ ᱟᱫᱚ ᱥᱤ ᱜᱟᱱ ᱠᱟᱱ ᱨᱮᱦᱚᱸ ᱟᱫᱚ ᱛᱚᱞᱟ ᱵᱟᱝ ᱦᱟᱨᱟ ᱠᱷᱟᱛᱤᱨ ᱟᱫᱚ ᱟᱞᱮ ᱫᱚ ᱮᱠᱷᱚᱱ ᱞᱮ ᱤᱭᱟᱹ ᱠᱟᱫᱟ ᱚᱱᱟ ᱵᱤᱞᱚᱢ ᱦᱟᱛᱟᱲᱚᱜ ᱜᱮᱭᱟ ᱮᱠᱷᱚᱱ ᱫᱚ, ᱦᱳᱭ
ᱟᱞᱮ ᱦᱚᱸ ᱚᱝᱠᱟᱟ ᱜᱮ ᱛᱚᱞᱟ ᱠᱚ ᱱᱚᱜᱼᱚᱭ ᱦᱟᱸᱜ ᱜᱤᱰᱤ ᱢᱩᱪᱟᱹᱫ ᱠᱚ ᱦᱩᱭ ᱠᱟᱱᱟ ᱟᱨ ᱞᱟᱦᱟᱨᱮ ᱡᱟᱦᱟᱸᱴᱟᱜ ᱜᱤᱰᱤ ᱦᱩᱭ ᱠᱟᱱᱟ, ᱚᱱᱟ ᱠᱚᱫᱚ ᱱᱟᱦᱟᱜ ᱟᱭᱢᱟ ᱜᱮ ᱦᱩᱰᱤᱧ ᱜᱮᱭᱟ ᱚᱱᱮ ᱟᱵᱤᱱ ᱵᱤᱱ ᱞᱟᱹᱭ ᱠᱮᱫ ᱞᱮᱠᱟᱜᱮ ᱱᱟᱦᱟᱜ ᱱᱤᱛᱚᱜ ᱦᱚᱸ ᱨᱚᱦᱚᱭ ᱠᱚᱦᱚᱸ ᱵᱟᱭ ᱡᱩᱛᱩᱜ ᱠᱟᱱᱟ ᱟᱫᱚ ᱥᱮᱨᱚᱠᱚᱢ ᱚᱝᱠᱟᱜᱤ ᱱᱚᱛᱮ ᱦᱚᱸ ᱨᱚᱦᱚᱭ ᱠᱚᱫᱚ ᱵᱟᱝ ᱜᱟᱱᱚᱜ ᱠᱟᱱᱟ ᱟᱨ ᱨᱚᱦᱚᱭ ᱦᱚᱸ ᱪᱮᱠᱟᱛᱮᱞᱮ ᱨᱚᱦᱚᱭᱟ ᱡᱮ ᱫᱟᱜ ᱜᱮ ᱚᱝᱠᱟ ᱵᱟᱝ
ᱞᱟᱜᱟᱣ ᱜᱟᱱᱟᱜ ᱛᱮᱜᱳᱱ ᱠᱟᱱᱟ ᱦᱮᱸ ᱟᱫᱚ ᱱᱮᱛᱟᱨ ᱫᱚ ᱟᱞᱮ ᱥᱮᱫ ᱫᱚ ᱱᱚᱜ-ᱚᱭ ᱠᱟᱹᱢᱤ
ᱦᱳᱭ ᱞᱟᱹᱭᱵᱮᱱ
ᱟᱫᱚ ᱟᱞᱮᱥᱮᱫ ᱫᱚ ᱦᱚᱸᱜᱼᱚᱭ ᱟᱲᱮ ᱠᱚ ᱠᱚ ᱛᱚᱞ ᱵᱟᱲᱟᱭᱮᱜᱼᱟ ᱠᱚ ᱡᱟᱦᱟᱸ ᱵᱷᱩᱞᱩᱠ ᱠᱚ ᱛᱟᱦᱮᱱ ᱜᱮᱭᱟ ᱥᱮ ᱠᱷᱮᱛ ᱠᱚᱨᱮ ᱟᱫᱚ ᱚᱱᱟ ᱜᱮᱠᱚ ᱛᱚᱞ ᱵᱟᱲᱟᱭᱮᱫ ᱛᱟᱠᱚᱣᱟ ᱠᱷᱮᱛ ᱠᱚᱨᱮ ᱫᱟᱜ ᱠᱚ ᱡᱚᱢᱟᱣᱮᱫ ᱛᱟᱠᱚᱣᱟ ᱡᱮ ᱡᱮᱢᱚᱱ ᱫᱚ ᱟᱫᱚ ᱱᱟᱜ ᱠᱷᱟᱡ
ᱛᱚ ᱢᱤᱫᱴᱮᱡ ᱴᱚᱯᱤᱠ ᱞᱤᱧ ᱞᱟᱹᱭᱮᱜᱼᱟ ᱴᱷᱤᱠᱥᱮ
ᱦᱩᱸ ᱦᱮᱸ ᱞᱟᱹᱭᱢᱮ
ᱚᱦᱳᱭ ᱟᱹᱻ ᱞᱟᱹᱭ ᱟᱹᱞᱤᱧ ᱠᱤ ᱦᱮᱞᱛᱷ ᱥᱮ ᱨᱤᱞᱮᱴᱮᱰ ᱡᱟᱦᱱᱟᱜ ᱞᱟᱝ ᱜᱟᱞᱢᱟᱨᱟᱜᱼᱟ ᱡᱮ ᱦᱚᱲ ᱛᱮᱫᱚ ᱪᱮᱫ ᱵᱚᱱ ᱞᱟᱹᱭᱟ ᱢᱟᱱᱮ ᱨᱩᱣᱟᱹ ᱦᱟᱹᱥᱩ
ᱨᱩᱣᱟᱹ ᱦᱟᱥᱩ, ᱟᱪᱪᱷᱟ ᱦᱮᱸ ᱦᱮᱸ ᱦᱮᱸ
ᱦᱳᱭᱥᱮ ᱦᱚᱲᱢᱚ ᱨᱮᱱᱟᱜ ᱡᱮᱢᱚᱱ ᱱᱤᱛᱚᱜ ᱟ ᱟᱵᱮᱱ ᱵᱮᱱ ᱞᱟᱹᱭᱠᱮᱜᱼᱟ ᱟᱵᱮᱱᱟᱜ ᱦᱚᱲᱢᱚ ᱢᱚᱴᱟᱜ ᱠᱟᱱᱟ
ᱦᱮᱸ
ᱦᱩᱸ, ᱦᱳᱭᱥᱮ ᱳᱡᱚᱱ ᱠᱚ ᱵᱟᱲᱦᱟᱜ ᱠᱟᱱᱟ ᱟᱫᱚ ᱚᱱᱟ ᱠᱚ ᱞᱟᱹᱜᱤᱫ ᱟᱵᱚ ᱪᱮᱫ ᱠᱚ ᱪᱮᱠᱟ ᱡᱟᱹᱨᱩᱲ ᱠᱟᱱ ᱛᱟᱵᱚᱱᱟ ᱟᱨ ᱪᱮᱫ ᱞᱮᱠᱟ ᱟᱵᱚ ᱦᱚᱲᱢᱚ ᱧᱮᱞ ᱫᱚᱨᱠᱟᱨ ᱠᱟᱱ ᱛᱟᱵᱚᱱᱟ ᱚᱱᱟ ᱠᱚ ᱵᱟᱵᱚᱛ ᱛᱮᱞᱟᱝ ᱞᱟᱹᱭᱟ ᱦᱳᱭᱥᱮ᱾
ᱟᱦᱟᱭ ᱢᱟᱱᱮ ᱤᱧᱟᱹᱜ ᱞᱟᱹᱭ ᱛᱮᱫᱚ ᱡᱮ ᱢᱟᱱᱮ ᱤᱧᱟᱹᱜ ᱛᱚ ᱦᱮᱞᱛᱷ ᱠᱟᱹᱡ ᱫᱚ ᱤᱭᱟᱹ ᱧᱚᱜ ᱜᱮᱭᱟ ᱚᱭᱮᱴ ᱠᱚ ᱵᱮᱥᱤ ᱧᱚᱜ ᱜᱮᱛᱤᱧᱟ ᱳᱡᱚᱱ ᱠᱚ ᱟᱫᱚ ᱵᱷᱟᱹᱜᱮ ᱧᱚᱜ ᱜᱤᱭᱟᱹᱧ ᱛᱚ, ᱟᱫᱚ ᱢᱚᱴᱟᱢᱩᱴᱤ ᱥᱮᱛᱟᱜ ᱯᱟᱭᱨᱮ ᱯᱟᱨᱰᱮ ᱜᱮ ᱢᱟᱱᱮ ᱠᱚᱯᱷᱤ ᱞᱤᱧ ᱧᱩᱭᱮᱜᱼᱟ ᱞᱮᱵᱩ ᱞᱮᱵᱩ ᱨᱚᱥ ᱟᱨ ᱠᱚᱯᱷᱤ ᱢᱮᱥᱟ ᱠᱟᱛᱮᱫ, ᱦᱚᱜᱱᱚᱣᱟ ᱵᱟᱨ ᱴᱟᱠᱟ ᱵᱟᱞᱟ ᱪᱷᱳᱴᱳ ᱯᱮᱠᱮᱴ ᱠᱚ ᱵᱟᱝ ᱧᱟᱢᱚᱜ ᱜᱮᱭᱟ, ᱚᱱᱟ ᱩᱨᱩᱢ ᱠᱟᱛᱮ ᱧᱩᱭᱮᱫ ᱧᱩᱭᱮᱫ ᱦᱳᱭ ᱚᱱᱟᱧ ᱧᱩᱭᱮᱫ ᱜᱮᱭᱟ᱾ ᱟᱫᱚ ᱠᱟᱹᱡ ᱤᱭᱟᱹ ᱜᱤᱧ ᱵᱩᱡᱷᱟᱹᱣ ᱫᱟ᱾ ᱟᱫᱚ ᱟᱴ ᱠᱟᱹᱡ ᱞᱚᱥ ᱜᱤᱧ ᱵᱩᱡᱷᱟᱹᱣᱮᱫᱼᱟ ᱡᱮ ᱠᱚᱢᱚᱜ ᱠᱟᱱ ᱛᱤᱧ ᱞᱮᱠᱟ ᱜᱮ ᱦᱮᱸ ᱟᱨ ᱫᱟᱠᱟ ᱟᱨ ᱫᱟᱠᱟ ᱫᱟᱠᱟ ᱫᱚ ᱠᱟᱹᱡ ᱠᱚᱢ ᱧᱚᱜ ᱫᱟᱠ ᱫᱟᱠᱟ ᱫᱚ ᱠᱟᱺᱡ ᱠᱚᱢ ᱞᱤᱧ ᱡᱚᱢᱮᱜᱼᱟ
ᱦᱳᱭ ᱟ ᱟᱹᱞᱤᱧ ᱞᱤᱧ ᱞᱟᱹᱭᱟ ᱛᱚ ᱣᱮᱴ ᱚᱳᱭᱮᱴ ᱵᱟᱨᱮᱛᱮ ᱡᱩᱫᱤ ᱞᱤᱧ ᱞᱟᱹᱭᱟ᱾ ᱛᱚ ᱮᱱᱠᱷᱟᱱ ᱟᱢ ᱟᱵᱮᱱ ᱫᱚ ᱱᱤᱛᱚᱜ ᱫᱚ ᱰᱟᱭᱴᱤᱝ ᱟᱹᱰᱤ ᱡᱟᱹᱨᱩᱲ ᱠᱟᱱ ᱜᱮᱭᱟ᱾ ᱟᱨ ᱚᱱᱟ ᱥᱟᱶ ᱥᱟᱶᱛᱮ ᱛᱮ ᱮᱠᱥᱟᱨᱥᱟᱭᱤᱡᱽ ᱡᱟᱦᱟᱸ ᱠᱚ ᱢᱮᱛᱟᱜᱼᱟ, ᱚᱱᱟ ᱫᱚ ᱱᱟᱦᱟᱜ ᱟᱹᱰᱤ ᱡᱟᱹᱨᱩᱲ ᱠᱟᱱᱵᱤᱱ ᱜᱮᱭᱟ᱾
ᱡᱩᱫᱤ ᱟᱵᱤᱱ ᱵᱤᱱ ᱮᱠᱥᱟᱨᱥᱟᱭᱤᱡ ᱮᱫ ᱠᱟᱱᱟ ᱚᱱᱟ ᱫᱚ ᱱᱟᱦᱟᱜ ᱦᱩᱭᱱᱟ ᱱᱮᱪᱟᱨᱮᱞ ᱡᱟᱦᱟᱸ ᱟᱵᱤᱱᱟᱜ ᱵᱚᱰᱤᱨᱮ ᱠᱳᱭ ᱥᱟᱭᱤᱰ ᱤᱯᱷᱮᱠᱴ ᱵᱟᱝ ᱦᱳᱭᱳᱜᱼᱟ ᱡᱮᱢᱚᱱ ᱠᱤ ᱡᱚᱢᱛᱮ ᱟᱭᱢᱟ ᱞᱮᱠᱟᱱᱟᱜ ᱥᱟᱱᱟᱢ ᱦᱚᱲᱟᱜ ᱡᱚᱢᱛᱮ ᱦᱚᱲᱢᱚ ᱨᱮ ᱱᱟᱦᱟᱜ ᱠᱟᱹᱢᱤ ᱦᱚᱸᱭ ᱠᱟᱹᱢᱤᱭᱟ ᱟᱨ ᱱᱟᱜ ᱵᱟᱝ ᱦᱚᱸᱭ ᱠᱟᱹᱢᱤᱭᱟ ᱦᱳᱭᱥᱮ ᱟᱨ ᱡᱟᱦᱟᱸ ᱠᱚ ᱢᱮᱛᱟᱜ ᱠᱟᱱᱟ᱾ ᱮᱠᱥᱟᱨᱥᱟᱭᱤᱡᱽ ᱟᱵᱚ ᱦᱚᱲᱢᱚ ᱞᱟᱹᱜᱤᱫ ᱛᱮ ᱚᱱᱟ ᱫᱚ ᱚᱱᱠᱟᱱ ᱡᱤᱱᱤᱥ ᱵᱟᱝ ᱠᱟᱱᱟ, ᱡᱮ ᱮᱠᱥᱟᱨᱥᱟᱭᱤᱡ ᱠᱟᱛᱮ ᱟᱵᱚ ᱚᱱᱟ ᱨᱮᱱᱟᱜ ᱯᱚᱨᱤᱱᱟᱢ ᱵᱟᱵᱚᱱ ᱧᱟᱢᱟ ᱦᱳᱭᱥᱮ
ᱮᱦᱮ
ᱟᱫᱚᱞᱤᱧ ᱞᱟᱹᱭᱟ᱾ ᱡᱩᱫᱤ ᱟᱵᱮᱱ ᱟᱵᱮᱱᱟᱜ ᱦᱚᱲᱢᱚ ᱡᱩᱫᱤ ᱥᱩᱢᱩᱝ ᱳᱡᱳᱱ ᱨᱮ ᱫᱚᱦᱚ ᱵᱮᱱ ᱢᱮᱱᱟ, ᱮᱱᱠᱷᱟᱱ ᱥᱮᱛᱟᱜ ᱵᱮᱨᱮᱫ ᱠᱟᱛᱮᱜ ᱛᱷᱚᱲᱟ, ᱚᱠ ᱵᱚᱦᱚᱛ ᱡᱟᱹᱨᱩᱨᱤ ᱜᱮᱭᱟ ᱡᱮᱢᱚᱱ ᱞᱤᱧ ᱞᱟᱹᱭᱟ ᱛᱷᱚᱲᱟ ᱛᱟᱲᱟᱢ ᱵᱮᱱ, ᱟᱨ ᱥᱤᱥᱤᱨ ᱨᱮ ᱮᱠᱮᱱ ᱡᱟᱸᱜᱟ ᱛᱮ ᱛᱟᱲᱟᱢ ᱵᱮᱱ, ᱟᱨᱞᱤᱧ ᱞᱟᱹᱭᱟ ᱡᱮ ᱛᱷᱚᱲᱟ ᱥᱮᱛᱟᱜ ᱵᱮᱞᱟ ᱡᱟᱦᱟᱸ ᱥᱮᱛᱟᱜ ᱨᱮ ᱦᱚᱭ ᱧᱟᱢᱚᱜ ᱠᱟᱱᱟ ᱟᱨ ᱛᱷᱚᱲᱟ ᱡᱟᱸᱜᱟ ᱠᱚ ᱥᱤᱥᱤᱨ ᱨᱮ ᱫᱚᱦᱚᱭ ᱵᱮᱱ, ᱟᱨ ᱠᱟᱹᱴᱤᱜ ᱚᱱᱟ ᱦᱚᱭ ᱠᱚ ᱥᱟᱶ ᱥᱟᱶᱛᱮ ᱛᱷᱚᱲᱟ ᱵᱮᱱ ᱛᱟᱲᱟᱢᱟ ᱮᱱᱠᱷᱟᱱ ᱦᱚᱲᱢᱚ ᱠᱚ ᱛᱷᱚᱲᱟ ᱯᱷᱤᱨᱤ ᱜᱮᱵᱮᱱ ᱵᱩᱡᱷᱟᱹᱣᱟ᱾ ᱟᱨ ᱚᱝᱠᱟ ᱚᱝᱠᱟᱛᱮ ᱡᱩᱫᱤ ᱵᱟᱹᱭ ᱵᱟᱹᱭᱛᱮ ᱛᱷᱚᱲᱟ ᱛᱟᱲᱟᱢ ᱛᱟᱲᱟᱢ ᱢᱟᱯᱮ ᱛᱷᱚᱲᱟ ᱵᱟᱹᱭ ᱠᱟᱹᱴᱤᱡ ᱧᱚᱜ ᱟ ᱵᱟᱹᱭ ᱵᱟᱹᱭ ᱧᱚᱜ ᱛᱮᱜᱮ ᱛᱷᱚᱲᱟ ᱵᱮᱱ ᱫᱟᱹᱲ ᱧᱚᱜᱟ᱾ ᱛᱚ ᱮᱱᱠᱷᱟᱱ ᱚᱱᱟ ᱢᱟ ᱟᱨᱦᱚᱸ ᱵᱩᱜᱤ ᱜᱮ ᱦᱩᱭᱩᱜᱼᱟ᱾ ᱟᱨ ᱞᱤᱧ ᱞᱟᱹᱭᱟ ᱡᱚᱢ ᱨᱮ ᱛᱚ ᱡᱚᱢ ᱨᱮᱫᱚ ᱱᱟᱦᱟᱜ ᱥᱩᱱᱩᱢ ᱡᱤᱱᱤᱥ ᱫᱚ ᱰᱷᱮᱨ ᱟᱞᱚᱵᱤᱱ ᱡᱚᱢᱟ ᱦᱳᱭ ᱥᱮ
ᱵᱟ, ᱚᱱᱟ ᱫᱚᱞᱤᱧ ᱠᱚᱢ ᱟᱠᱟᱜ ᱜᱮᱭᱟ ᱥᱩᱱᱩᱢ ᱡᱤᱱᱤᱥ ᱠᱚᱫᱚ
ᱦᱳᱭ ᱥᱩᱱᱩᱢ ᱡᱤᱱᱤᱥ ᱫᱚ ᱠᱚᱢᱜᱮ ᱡᱚᱢ ᱵᱮᱱ᱾ ᱟᱨ ᱥᱩᱱᱩᱢ ᱡᱤᱱᱤᱥ ᱡᱟᱦᱟᱸ ᱦᱚᱲᱢᱚ ᱨᱮ ᱵᱚᱞᱚᱜ ᱠᱟᱱᱟ ᱥᱮ ᱛᱚ ᱚᱱᱟ ᱛᱮᱫᱚ ᱟᱭᱢᱟ ᱞᱮᱠᱟᱱᱟᱜ ᱠᱷᱚᱛᱤ ᱦᱚᱸ ᱦᱩᱭᱩᱜ ᱠᱟᱱᱟ, ᱟᱨ ᱟᱵᱚᱣᱟᱜ ᱦᱚᱲᱢᱚᱨᱮ ᱟᱭᱢᱟ ᱞᱮᱠᱟᱱ ᱯᱚᱨᱤᱱᱟᱢ ᱦᱚᱸ ᱧᱮᱞᱚᱜ ᱠᱟᱱᱟ᱾ ᱡᱮᱢᱚᱱ ᱞᱤᱧ ᱞᱟᱹᱭᱟ ᱠᱤ ᱡᱟᱦᱟᱸᱭᱟᱜ ᱫᱚ ᱦᱚᱲᱢᱚ ᱨᱮ ᱦᱚᱲᱢᱚ ᱢᱚᱴᱟᱜ ᱠᱟᱱ ᱛᱟᱠᱚᱣᱟ᱾ ᱥᱮ ᱡᱟᱦᱟᱸᱭ ᱫᱚ ᱱᱚᱛᱮ ᱦᱟᱸᱜ ᱞᱟᱡ ᱥᱮᱱ ᱜᱮᱵᱚᱱ ᱢᱚᱴᱟᱜ ᱠᱟᱱᱟ᱾ ᱟᱨ ᱟᱨ ᱡᱟᱦᱟᱸᱞᱤᱧ ᱞᱟᱹᱭᱟ ᱡᱮ ᱟᱨ ᱥᱩᱱᱩᱢ ᱡᱚᱢ ᱛᱮᱫᱚ ᱟᱵᱚᱣᱟᱜ ᱞᱮᱵᱷᱟᱨ ᱦᱚᱸ ᱟᱨ ᱠᱤᱰᱱᱤ ᱠᱚᱦᱚᱸ ᱰᱮᱢᱮᱡᱽ ᱦᱩᱭ ᱫᱟᱲᱮᱭᱟᱜᱼᱟ
ᱡᱚᱢᱚᱜ ᱠᱟᱱᱟ ᱦᱟᱸᱜ ᱟᱫᱚ ᱚᱱᱟ ᱚᱱᱟ ᱵᱷᱤᱛᱤᱨ ᱨᱮ ᱡᱟᱦᱟᱸ ᱚᱱᱟ ᱤᱭᱟᱹ ᱠᱚ ᱥᱤᱨᱟᱹ ᱠᱚᱨᱮ ᱥᱮ ᱟᱫᱚ ᱚᱱᱟ ᱯᱷᱮᱰ ᱡᱚᱝᱟᱜ ᱠᱟᱱᱟ ᱟᱨ ᱚᱱᱟ ᱠᱷᱟᱹᱛᱤᱨ ᱫᱚ ᱚᱱᱟ ᱫᱚ ᱤᱭᱟᱹ ᱫᱚ ᱦᱩᱭᱩᱜᱼᱟ᱾
ᱦᱳᱭ ᱚᱱᱟ ᱠᱷᱟᱹᱛᱤᱨ ᱛᱮ ᱟᱭᱢᱟ ᱞᱮᱠᱟᱱ ᱚᱱᱟ ᱟᱭᱢᱟ ᱞᱮᱠᱟᱱ ᱚᱱᱟᱛᱮ ᱟᱵᱚ ᱦᱟᱹᱱᱤ ᱦᱩᱭᱩᱜ ᱠᱟᱱ ᱛᱟᱵᱚᱱᱟ ᱡᱮᱢᱚᱱ ᱞᱤᱧ ᱞᱟᱹᱭᱟ ᱦᱟᱯᱲᱟᱢ ᱠᱚᱫᱚ ᱱᱟᱦᱟᱜ ᱚᱱᱠᱟᱱ ᱡᱤᱱᱤᱥ ᱵᱟᱝᱠᱚ ᱡᱚᱢᱮᱫ ᱠᱟᱱ ᱛᱟᱦᱮᱱᱟ ᱟᱲᱟᱜ ᱥᱟᱠᱟᱢ ᱦᱩᱭᱱᱟ ᱥᱮ ᱢᱟᱭᱟᱢ ᱥᱟᱜᱮᱱᱚᱜ ᱞᱮᱠᱟᱱᱟᱜ ᱡᱤᱱᱤᱥ ᱠᱚᱜᱮ ᱠᱚ ᱡᱚᱢᱮᱫ ᱠᱟᱱ ᱛᱟᱦᱮᱱᱟ ᱩᱱᱟᱹᱜ ᱩᱱᱠᱩ ᱫᱚ ᱟᱹᱠᱤᱞ ᱠᱚ ᱵᱟᱝᱠᱚ ᱛᱟᱦᱮᱸ ᱠᱟᱱᱟ ᱢᱮᱱᱠᱷᱟᱱ ᱡᱚᱢ ᱠᱚᱨᱮ ᱫᱚ ᱱᱤᱛᱚᱜ ᱟᱵᱚ ᱡᱟᱦᱟᱸ ᱱᱤᱭᱟᱹ ᱡᱮᱱᱮᱨᱮᱥᱟᱱ ᱨᱮᱵᱚᱱ ᱡᱚᱢᱮᱜ ᱠᱟᱱᱟ ᱚᱱᱟ ᱠᱷᱚᱱ ᱫᱚ ᱱᱟᱜ ᱵᱷᱟᱹᱜᱤ ᱵᱷᱟᱹᱜᱤ ᱜᱮ ᱡᱚᱢᱮᱫ ᱠᱟᱱ ᱛᱟᱦᱮᱱᱟ ᱦᱳᱭ ᱥᱮ᱾
ᱦᱚᱸ ᱟᱵᱚ ᱫᱚ ᱟᱫᱚ ᱱᱚᱜᱼᱚᱭ ᱨᱟᱥᱟᱭᱚᱱᱤᱠ ᱨᱮᱵᱚᱱ ᱦᱮᱡ ᱠᱟᱱᱟ ᱥᱮ
ᱨᱟᱥᱟᱭᱚᱱᱤᱠ ᱨᱮ ᱢᱮᱱᱟᱜ ᱵᱚᱱᱟ᱾ ᱟᱭᱢᱟ ᱠᱮᱢᱤᱠᱮᱞ ᱡᱤᱱᱤᱥ ᱜᱮᱵᱚᱱ ᱡᱚᱢᱮᱫ
ᱡᱚᱢᱮᱫ ᱠᱟᱱᱟ ᱦᱮᱸ ᱟᱨ ᱥᱤᱛᱩᱝ ᱜᱚᱨᱚᱢ ᱦᱮᱡ ᱠᱟᱛᱮᱫ ᱠᱳᱞ ᱰᱨᱤᱝᱠᱤ᱾ᱥ ᱠᱚᱵᱚᱱ ᱧᱩᱭᱼᱟ
ᱦᱳᱭ ᱟᱹᱫᱤᱧ ᱞᱟᱹᱭ ᱮᱫᱼᱟ᱾ ᱛᱷᱚᱲᱟ ᱪᱤᱱᱛᱟᱹ ᱵᱷᱟᱵᱱᱟ ᱠᱚᱢ ᱧᱚᱜ ᱵᱤᱧ ᱫᱚᱦᱚᱭᱟ᱾ ᱮᱱᱠᱷᱟᱱ ᱟᱹᱵᱤᱱᱟᱜ ᱵᱮᱥ ᱦᱩᱭᱩᱜᱼᱟ᱾ ᱪᱮᱫᱟᱜ ᱥᱮ, ᱟᱭᱢᱟ ᱞᱮᱠᱟ ᱟᱵᱚ ᱦᱚᱲ ᱢᱮᱱᱟᱜ ᱵᱚᱱᱟ, ᱟᱨᱠᱤ ᱢᱟᱭᱤᱱᱰ ᱨᱮ ᱟᱭᱢᱟ ᱞᱮᱠᱟᱱᱟᱜ ᱠᱚᱥᱴᱚ ᱵᱚᱱ ᱧᱮᱞ ᱛᱟᱸᱦᱮᱱ ᱛᱮ ᱚᱱᱟ ᱢᱟᱭᱤᱱᱰ ᱨᱮ ᱛᱟᱦᱮᱸ ᱩᱛᱟᱹᱨᱚᱜ ᱛᱟᱵᱚᱱ ᱛᱟᱦᱮᱱᱟ ᱦᱮᱸᱥᱮ? ᱟᱨ ᱡᱟᱜ ᱮᱸ ᱫᱟᱠᱟ ᱵᱤᱱ ᱞᱟᱹᱭ ᱠᱮᱫᱼᱟ ᱟᱹᱰᱤ ᱵᱮᱥ ᱵᱤᱱ ᱞᱟᱹᱭ ᱠᱮᱫ-ᱟ ᱠᱚᱢ ᱢᱟᱪᱷᱟ ᱜᱮᱵᱤᱱ ᱡᱚᱢᱮᱫ ᱠᱟᱱᱟ᱾ ᱦᱳᱭ ᱫᱟᱠᱟ ᱫᱚ ᱫᱤᱱ ᱨᱮ ᱟᱵᱚ ᱥᱟᱱᱛᱟᱲ ᱦᱚᱲ ᱫᱚ ᱯᱮ ᱫᱚᱢ ᱠᱟᱛᱮᱫ ᱵᱚᱱ ᱡᱚᱢ ᱛᱟᱸᱦᱮᱱᱟ ᱡᱮᱢᱚᱱ ᱞᱤᱧ ᱞᱟᱹᱭᱟ ᱵᱟᱥᱠᱮ ᱠᱤᱭᱟᱜ, ᱢᱟᱡᱟᱱ, ᱠᱤᱫᱩᱵᱽ ᱦᱳᱭ
ᱯᱮ ᱵᱮᱲᱟ ᱜᱮ ᱟᱨᱦᱚᱸ ᱞᱟᱡ ᱵᱤ ᱞᱟᱡ ᱵᱤ ᱵᱚᱱ ᱡᱚᱢ ᱛᱟᱸᱦᱮᱫ-ᱟ᱾
ᱦᱳᱭ ᱟᱫᱚ ᱚᱱᱟ ᱠᱟᱹᱴᱤᱡ ᱟᱵᱤᱱ ᱡᱩᱫᱤ ᱫᱟᱠᱟ ᱢᱤᱫ ᱫᱚᱢ ᱜᱮᱵᱤᱱ ᱡᱚᱢᱟ ᱛᱤᱠᱤᱱ ᱵᱮᱲᱟ ᱢᱟᱡᱟᱱ ᱵᱮᱨ
ᱦᱮᱸ
ᱟᱨ ᱵᱟᱨ ᱵᱮᱞᱟ ᱱᱚᱝᱠᱟ ᱨᱩᱴᱤ ᱵᱮᱱ ᱡᱚᱢᱮᱫ ᱠᱟᱱᱟ ᱡᱮᱢᱚᱱ ᱢᱤᱫ ᱵᱮᱞᱟ ᱧᱤᱫᱟᱹ ᱵᱟᱹ ᱯᱮᱭᱟ ᱜᱟᱱ ᱯᱮᱭᱟ ᱜᱟᱱ ᱨᱩᱴᱤ ᱡᱚᱢ ᱵᱤᱱ, ᱟᱨ ᱥᱮᱛᱟᱜ ᱱᱟᱦᱟᱜ ᱡᱟᱦᱟᱸ ᱱᱟᱥᱛᱟ ᱞᱤᱧ ᱞᱟᱹᱭᱟ, ᱚᱱᱟ ᱦᱚᱸ ᱦᱮᱞᱫᱤ ᱯᱷᱩᱰ ᱫᱚ ᱡᱮᱢᱚᱱ ᱵᱟᱝ ᱦᱩᱭᱩᱜ,
ᱱᱟᱥᱛᱟ ᱨᱮᱦᱚᱸ ᱠᱟᱹᱴᱤᱡ ᱥᱩᱱᱩᱢ ᱠᱚᱨᱮ ᱱᱟᱜ ᱟᱞᱚ ᱵᱤᱱ ᱡᱚᱢᱟ ᱟᱨ ᱱᱚᱝᱠᱟ ᱨᱩᱴᱤ ᱜᱮᱵᱤᱱ ᱡᱚᱢ ᱫᱟᱲᱮᱭᱟᱜ ᱠᱷᱟᱭ ᱦᱟᱸᱜ ᱵᱟᱨᱭᱟ ᱯᱮᱭᱟ ᱜᱟᱱ ᱨᱩᱴᱤ ᱵᱮᱱ ᱡᱚᱢᱟᱹ
ᱵᱟᱝ ᱨᱩᱴᱤ ᱠᱚᱫᱚ ᱞᱤᱧ ᱡᱚᱢᱮᱫ ᱜᱮᱭᱟ ᱵᱟᱨᱭᱟ ᱜᱮ᱾
ᱡᱟᱣᱛᱮ ᱟᱵᱚ ᱪᱮᱫ ᱦᱚᱲ ᱫᱚ ᱟᱭᱢᱟ ᱞᱮᱠᱟᱱ ᱦᱚᱲ ᱟᱛᱳ ᱫᱤᱥᱚᱢ ᱨᱮᱱ ᱢᱟ ᱦᱟᱸᱜ ᱩᱱᱟᱹᱜ ᱵᱟᱝᱵᱚᱱ ᱵᱟᱰᱟᱭᱟ ᱢᱮᱱᱠᱷᱟᱱ ᱟᱵᱚ ᱛᱷᱚᱲᱟ ᱚᱞᱚᱜ ᱯᱟᱲᱦᱟᱜ ᱥᱮᱸᱬᱟ ᱡᱟᱦᱟᱸ ᱵᱟᱡᱟᱨ ᱫᱤᱥᱚᱢ ᱠᱚᱨᱮ ᱵᱚᱱ ᱛᱮᱦᱮᱱᱟ, ᱩᱱ ᱠᱚᱫᱚ ᱟᱭᱢᱟ ᱞᱮᱠᱟ ᱵᱚᱱ ᱧᱮᱞ ᱛᱟᱦᱮᱱᱟ ᱦᱮᱸᱥᱮ ᱱᱮᱛᱟᱨ ᱫᱚ ᱮᱱᱰᱨᱚᱭᱮᱰ ᱯᱷᱳᱱ ᱴᱮᱠᱱᱤᱠᱮᱞ ᱡᱟᱢᱟᱱᱟ᱾ ᱢᱳᱵᱟᱭᱤᱞ ᱠᱚᱨᱮ ᱦᱚᱸ ᱟᱭᱢᱟ ᱠᱤᱪᱷᱩ ᱧᱟᱢᱚᱜ ᱠᱟᱱᱟ ᱟᱫᱚᱞᱤᱧ ᱞᱟᱹᱭᱟ ᱡᱚᱢ ᱠᱟᱛᱮᱫ ᱵᱚᱞᱮ ᱛᱟᱞᱟ ᱛᱟᱞᱟᱨᱮ ᱢᱟ ᱢᱟᱡᱟᱱ ᱵᱤᱨ ᱟᱨ ᱵᱟᱥᱠᱮᱭᱟᱜ ᱵᱮᱨ ᱛᱟᱞᱟᱨᱮ ᱥᱮ ᱞᱤᱧ ᱞᱟᱹᱭᱟ ᱢᱟᱡᱟᱱ ᱵᱮᱨ ᱟᱨ ᱠᱤᱫᱩᱵ ᱵᱤᱨ ᱛᱟᱞᱟᱨᱮ ᱢᱤᱫ ᱫᱚᱢ ᱢᱤᱫᱴᱮᱡ ᱜᱟᱱ ᱯᱷᱚᱞ ᱠᱚ ᱡᱚᱢ ᱫᱚ ᱟᱹᱰᱤ ᱡᱟᱹᱨᱩᱲ ᱠᱟᱱ ᱜᱮᱭᱟ ᱚᱱᱟ ᱛᱮᱫᱚ ᱟᱵᱚᱣᱟᱜ ᱡᱟᱦᱟᱸ ᱦᱳᱭ ᱟᱵᱚᱣᱟᱜ ᱡᱟᱦᱟᱸ ᱰᱟᱭᱡᱮᱥᱴᱤᱝ ᱥᱤᱥᱴᱮᱢ ᱠᱟᱱᱟ᱾ ᱡᱟᱦᱟᱸ ᱦᱟᱡᱟᱢᱚᱜ ᱠᱟᱱᱟ᱾ ᱚᱱᱟ ᱱᱟᱦᱟᱜ ᱟᱹᱰᱤ ᱢᱚᱸᱡᱽ ᱮ ᱫᱚᱦᱚᱭᱮᱫ ᱠᱟᱱᱟ᱾ ᱚᱱᱟ ᱡᱩᱫᱤ ᱢᱚᱸᱡᱽ ᱛᱟᱦᱮᱸ ᱞᱮᱱ ᱠᱷᱟᱱ ᱦᱚᱲᱢᱚ ᱫᱚ ᱱᱟᱜ ᱢᱚᱸᱡᱽ ᱛᱟᱸᱦᱮᱱ ᱠᱟᱱᱟ᱾
ᱦᱮᱸ ᱟᱫᱚ ᱚᱱᱮ ᱟᱞᱮ ᱥᱮᱫ ᱫᱚ ᱚᱱᱮ ᱚᱱᱮ ᱟᱞᱮ ᱥᱮᱫ ᱫᱚ ᱚᱱᱮ ᱛᱟᱨᱟᱥᱤᱧ ᱵᱟᱲᱟ ᱠᱷᱟᱡ ᱜᱮ ᱟᱞᱮ ᱥᱮᱫ ᱫᱚ ᱚᱱᱟ ᱛᱟᱨᱟᱥᱤᱧ ᱵᱮᱲᱟ ᱥᱮᱫ ᱫᱚ ᱵᱤᱨᱟᱴ ᱢᱟᱱᱮ ᱤᱭᱟᱹ ᱚᱱᱟ ᱢᱳᱢᱳ ᱵᱤᱱ ᱟᱸᱡᱚᱢ ᱟᱠᱟᱜᱼᱟ᱾ ᱢᱳᱢᱳ ᱴᱟᱜ ᱫᱚᱢᱮ ᱪᱟᱹᱞᱩ ᱜᱮᱭᱟ ᱟᱞᱮ ᱥᱮᱫ ᱫᱚ ᱦᱟᱸᱜ ᱡᱚᱢᱟᱜ ᱦᱳᱭ ᱢᱟᱢᱳ
ᱵᱷᱟᱹᱜᱤ ᱫᱚ ᱵᱷᱟᱹᱜᱤ ᱜᱮᱭᱟ ᱢᱳᱢᱳᱡᱽ ᱫᱚ ᱵᱷᱟᱹᱜᱤ ᱜᱮᱭᱟ ᱟᱫᱚ ᱟᱵᱮᱱ ᱡᱩᱫᱤ ᱳᱡᱚᱱ ᱦᱳᱭ ᱳᱡᱚᱱ ᱡᱩᱫᱤ ᱠᱚᱢ ᱥᱟᱱᱟᱭᱮᱫ ᱵᱤᱱᱟ ᱮᱱᱠᱷᱟᱱ ᱱᱟᱦᱟᱜ ᱚᱱᱟ ᱠᱚᱫᱚ ᱠᱟᱹᱴᱤᱡ ᱯᱷᱟᱥᱴ ᱯᱷᱩᱰ ᱫᱚ ᱞᱤᱧ ᱞᱟᱹᱭᱟ ᱯᱷᱟᱥᱴ ᱯᱷᱩᱰ ᱫᱚ ᱠᱚᱢ ᱜᱮ ᱡᱚᱢ ᱵᱮᱱ᱾
ᱡᱚᱢ ᱵᱤᱱ ᱱᱟᱦᱟᱜ ᱟᱫᱚ ᱚᱱᱟ ᱠᱚ ᱩᱱ ᱥᱚᱢᱚᱭ ᱵᱷᱟᱜᱮ ᱜᱮ ᱡᱚᱢ ᱩᱱ ᱥᱚᱢᱚᱭ ᱵᱷᱟᱜᱮ ᱜᱮ ᱡᱚᱢ ᱦᱩᱭᱩᱜ ᱠᱟᱱ ᱛᱟᱦᱮᱜ-ᱟ ᱠᱚᱞᱮᱡᱽ ᱠᱚᱨᱮ ᱪᱟᱞᱟᱜ ᱦᱩᱭᱩᱜ ᱠᱟᱱ ᱛᱟᱦᱮᱜ-ᱟ ᱟᱫᱚ ᱛᱟᱨᱟᱥᱤᱧ ᱵᱮᱲᱟ ᱠᱷᱟ ᱟᱫᱚ ᱢᱳᱢᱳ ᱫᱚᱢᱮᱞᱮ ᱡᱚᱢ ᱛᱟᱦᱮᱸ ᱞᱟᱹᱭᱢᱮ
ᱟᱨᱦᱚᱸ ᱢᱤᱫᱴᱟᱝ ᱠᱟᱱᱟ ᱛᱷᱚᱲᱟ ᱦᱚᱲᱢᱚ ᱠᱚ ᱥᱩᱠᱷᱤᱱ ᱧᱚᱜ ᱞᱮᱱ ᱛᱟᱵᱚᱱ ᱠᱷᱟᱱ ᱥᱮ ᱵᱟᱝ ᱫᱚ ᱪᱮᱫ ᱛᱮ ᱦᱚᱲᱢᱚ ᱱᱟᱦᱟᱜ ᱵᱟᱹᱭ ᱵᱟᱹᱭ ᱛᱚ ᱢᱚᱴᱟᱜ ᱜᱮᱭᱟ ᱟᱨ ᱛᱷᱚᱲᱟ ᱵᱚᱱ ᱥᱩᱠᱷᱤᱱ ᱫᱷᱟᱨᱟ ᱞᱮᱱᱠᱷᱟᱱ ᱮᱠᱥᱟᱨᱥᱟᱭᱤᱡᱽ ᱩᱱᱟᱹᱜ ᱵᱟᱝ ᱵᱚᱱ ᱪᱟᱞᱟᱜ-ᱟ ᱵᱚᱞᱮ ᱮᱠᱥᱟᱨᱥᱟᱭᱤᱡᱽ ᱫᱚ ᱵᱚᱞᱮ ᱵᱟᱵᱟᱨ ᱫᱚ ᱪᱟᱞᱟᱜ ᱵᱮᱱ ᱟᱹᱭᱩᱵ ᱵᱮᱞᱟ ᱦᱚᱸ ᱩᱰ
ᱟᱯ ᱟᱪᱪᱷᱟ ᱛᱟᱞᱦᱮ ᱢᱟ ᱟᱫᱚ ᱢᱤᱫ ᱫᱷᱟᱣ ᱦᱚᱲᱢᱚ ᱠᱚ ᱵᱷᱟᱹᱨᱤ ᱞᱮᱠᱷᱟᱡ ᱥᱮ ᱟᱫᱚ ᱮᱠᱥᱥᱟᱭᱤᱡ ᱠᱚ ᱵᱟᱝ ᱠᱚᱨᱟᱣ ᱵᱩᱡᱷᱟᱹᱣᱟ ᱚᱞᱚᱥ ᱥᱚᱛᱟ ᱢᱤᱫᱴᱟᱝ ᱦᱤᱡᱩᱜ-ᱟ ᱡᱮ ᱵᱟᱹᱞᱤ ᱵᱟᱹᱞᱤᱧ ᱪᱟᱞᱟᱜ-ᱟ ᱜᱤᱛᱤᱡ ᱠᱚᱜ-ᱟ ᱟᱹᱞᱤᱧ ᱛᱮᱦᱮᱱ ᱫᱚ᱾ ᱛᱮᱦᱮᱧ ᱫᱚ ᱵᱟᱝ ᱜᱟᱯᱟ ᱚᱱᱠᱟ ᱠᱟᱛᱮᱫ ᱜᱮ ᱱᱮᱰᱟ ᱠᱚ ᱯᱟᱨᱚᱢ ᱪᱟᱞᱟᱜ-ᱟ
ᱡᱟᱦᱟᱱᱟᱜ ᱡᱩᱫᱤ ᱟᱯ-ᱮ ᱚᱲᱟᱜ ᱨᱮ ᱥᱟᱵᱯᱨᱮᱴ ᱜᱮ ᱢᱮᱱᱟᱜ-ᱟ ᱫᱟᱜ ᱠᱚᱨᱮᱱᱟᱜ ᱮᱱᱠᱷᱟᱱ ᱟᱹᱞᱤᱧ ᱞᱤᱧ ᱞᱟᱹᱭᱟ᱾ ᱵᱟ. ᱞᱴᱤ ᱠᱚᱛᱮ ᱫᱟᱜ ᱠᱚᱦᱚᱸ ᱫᱩᱞ ᱵᱮᱱ ᱛᱷᱚᱲᱟ ᱛᱷᱚᱲᱟ ᱡᱮᱢᱚᱱ ᱮ ᱟᱨᱩᱵᱚᱜ ᱞᱟᱹᱜᱤᱫ ᱚᱸᱰᱮ ᱤᱫᱤ ᱵᱮᱱ ᱟᱹᱜᱩᱭ ᱵᱮᱱ ᱚᱱᱟᱠᱚ ᱡᱚᱫᱤ ᱛᱷᱚᱲᱟ ᱛᱤ ᱡᱟᱸᱜᱟ ᱵᱮᱱ ᱪᱟᱞᱟ ᱟᱥᱮ ᱛᱚ ᱱᱤᱦᱟᱹᱛ ᱛᱮ ᱟᱵᱮᱱᱟᱜ ᱳᱡᱚᱱ ᱵᱟᱹᱭ ᱵᱟᱹᱭᱛᱮ ᱱᱟᱦᱟᱜ ᱠᱚᱢ ᱪᱟᱞᱟᱜ ᱜᱮᱭᱟ
ᱦᱮᱸ ᱱᱚᱜ-ᱚᱭ ᱫᱚᱞᱤᱧ ᱠᱚᱢ ᱟᱹᱜᱩᱭᱮᱫ ᱛᱟᱹᱞᱤᱧᱟ ᱠᱚᱱᱴᱨᱳᱞ ᱟᱹᱜᱩᱭᱮᱫ ᱛᱟᱹᱞᱤᱧᱟ᱾ ᱟ ᱱᱤᱛᱚᱜ ᱫᱚ ᱟᱯᱟᱛᱮ ᱮᱠᱥᱟᱨᱥᱟᱭᱤᱡ ᱟᱞᱤᱧ ᱟᱞᱤᱧ᱾
ᱢᱟᱻᱻ ᱴᱟᱠᱟ ᱯᱚᱭᱥᱟ ᱛᱟᱦᱮᱱ ᱛᱟᱵᱚᱱ ᱠᱷᱟᱡ ᱢᱟ ᱟᱨᱦᱚᱸ ᱟᱣᱥᱟᱱ ᱜᱮᱭᱟ ᱱᱤᱛᱚᱜ ᱢᱟ ᱡᱤᱢ ᱠᱚᱠᱚ ᱠᱷᱩᱞᱟᱹᱣ ᱟᱠᱟᱜ-ᱟ᱾
ᱠᱷᱩᱞᱟᱹᱶ ᱠᱟᱜ ᱦᱟᱜ ᱡᱤᱢ᱾
ᱦᱳᱭ ᱚᱱᱟ ᱚᱱᱟ ᱫᱚ ᱯᱷᱤᱴᱱᱮᱥ ᱞᱟᱹᱜᱤᱫ ᱵᱚᱞᱮ ᱟᱹᱰᱤ ᱢᱚᱸᱡ ᱜᱮᱭᱟ ᱡᱟᱦᱟᱸᱭ ᱯᱩᱭᱥᱟᱹ ᱴᱟᱠᱟ ᱛᱟᱦᱮᱱ ᱦᱚᱲ ᱫᱚ ᱟᱨ ᱯᱚᱭᱥᱟ ᱴᱟᱠᱟ ᱵᱟᱝ ᱛᱟᱦᱮᱱ ᱫᱚ ᱮᱱᱛᱮ ᱚᱱᱟ ᱨᱮᱱᱟᱜ ᱯᱷᱤ ᱦᱚᱸ ᱟᱭᱢᱟ ᱟᱭᱢᱟ ᱠᱮᱫᱟ ᱠᱚᱥᱮ
ᱦᱮᱸ ᱦᱮᱸ ᱟᱪᱪᱷᱟ ᱟᱪᱪᱷᱟ ᱫᱳ ᱛᱟᱦᱞᱮ ᱡᱚᱦᱟᱨ ᱜᱮ ᱴᱟᱭᱤᱢ ᱠᱚ ᱦᱩᱭᱱᱟ ᱛᱮᱦᱮᱧ ᱫᱚ ᱴᱷᱤᱠ ᱟᱪᱷᱮ ᱟᱨᱦᱚᱸ ᱥᱚᱢᱚᱭ ᱡᱚᱦᱟᱨ ᱜᱮ ᱦᱮᱸ